ᱦᱮᱞᱳ
ᱦᱩᱸ ᱜᱚᱢᱠᱮ ᱡᱚᱦᱟᱨ ᱜᱮ ᱟᱸᱡᱚᱢᱚᱜ ᱠᱟᱱ ᱜᱮᱭᱟ ᱛᱚ ᱨᱚᱲ ᱠᱚ?
ᱦᱮᱸ ᱟᱸᱡᱚᱢᱚᱜ ᱠᱟᱱ ᱜᱮᱭᱟ ᱟᱞᱤᱧᱟ ᱟᱸᱡᱚᱢᱚᱜ ᱠᱟᱱᱟ ᱨᱚᱲ ᱠᱚ
ᱦᱳᱭ ᱟᱸᱡᱚᱢᱚᱜ ᱠᱟᱱ ᱜᱮᱭᱟ
ᱟᱪᱷᱟ ᱟᱪᱷᱟ ᱵᱮᱥ ᱵᱟᱲᱟ ᱜᱮᱭᱟᱵᱤᱱ
ᱦᱮᱸ ᱱᱤᱛᱳᱜ ᱥᱩᱭᱫᱚᱝ ᱫᱚ ᱵᱮᱥ ᱵᱟᱲᱟ ᱜᱮᱭᱟᱞᱤᱧ ᱟᱵᱮᱱ ᱜᱮ ᱪᱮᱫ ᱞᱮᱠᱟ ᱦᱮᱱᱟᱜ ᱵᱮᱱᱟ
ᱟᱹᱞᱤᱧ ᱦᱚᱸ ᱱᱤᱭᱟᱹ ᱥᱩᱢᱩᱝ ᱫᱚ ᱵᱮᱥ ᱵᱟᱲᱟ ᱜᱮᱭᱟᱞᱤᱧ ᱟᱨ ᱫᱮ ᱫᱟᱜ ᱡᱟᱹᱲᱤ ᱠᱚ ᱪᱮᱫᱠᱟ ᱚᱱᱛᱮ
ᱦᱩᱸ ᱫᱟᱜ ᱡᱟᱹᱲᱤ ᱠᱚᱫᱚ ᱢᱚᱴᱟᱢᱩᱴᱤ ᱱᱤᱛᱳ ᱥᱩᱭᱫᱩᱢ ᱫᱟᱜ ᱵᱟᱲᱟᱭᱮᱫ ᱜᱮᱭᱟ ᱛᱚ ᱦᱟᱸᱜ ᱟᱫᱚ ᱦᱟᱯᱮᱱ ᱫᱤᱱ ᱨᱮ ᱦᱟᱯᱮ ᱨᱚᱦᱚᱭ ᱵᱟᱲᱟ ᱠᱟᱛᱮᱫ ᱯᱚᱨᱮ ᱯᱟᱥᱮᱡ ᱦᱟᱸᱜ ᱵᱟᱭ ᱫᱟᱜ ᱞᱮᱠᱷᱟᱱ ᱦᱟᱸᱜ ᱩᱱ ᱜᱮᱛᱚ ᱪᱮᱫ ᱪᱤᱠᱟᱹᱜ ᱠᱟᱱᱟ ᱦᱟᱸᱜ ᱵᱟᱝ ᱞᱟᱹᱭᱟᱹᱜᱚᱜ ᱠᱟᱱᱟ ᱦᱟᱸᱜ
ᱟᱪᱷᱟ ᱟᱪᱷᱟ ᱟᱪᱷᱟ ᱛᱚ ᱨᱚᱦᱚᱭ ᱠᱚ ᱛᱤᱱᱟᱹᱜ ᱫᱷᱟᱹᱨᱤᱡ ᱪᱟᱞᱟᱣ ᱱᱟ?
ᱟᱫᱚ ᱦᱳᱭ ᱦᱮᱸ ᱛᱚᱞᱟ ᱠᱚᱫᱚ ᱦᱩᱭᱩ ᱟᱠᱟᱱᱟ ᱨᱚᱦᱚᱭ ᱠᱚᱫᱚ ᱜᱟᱱ ᱠᱟᱱᱟ ᱛᱚ ᱨᱚᱦᱚᱭ ᱠᱚᱫᱚ ᱟᱣᱨᱤ ᱫᱷᱩᱨᱟᱹ ᱦᱩᱭᱩᱜᱼᱟ ᱫᱷᱩᱨᱟᱹ ᱦᱩᱭᱩᱜᱼᱟ ᱱᱚᱜᱼᱚᱭ ᱜᱟᱯᱟ ᱢᱮᱭᱟᱝ ᱠᱚ ᱥᱮᱡ ᱜᱮ ᱦᱟᱸᱜ
ᱟᱪᱷᱟ ᱠᱷᱮᱛ ᱠᱚ ᱫᱚ ᱥᱟᱢᱴᱟᱣ ᱥᱟᱹᱫ ᱦᱩᱭᱱᱟ?
ᱥᱟᱢᱴᱟᱣ ᱵᱟᱝᱜᱮ ᱡᱚᱛᱚ ᱫᱚ ᱵᱟᱝ ᱥᱟᱢᱴᱟᱣ ᱟᱠᱟᱱᱟ᱾ ᱦᱳᱭ ᱚᱱᱠᱟ ᱜᱮ ᱪᱮᱫ ᱠᱚᱦᱚᱸ ᱫᱚ ᱵᱟᱹᱱᱩᱜᱼᱟ ᱠᱟᱱᱮᱠᱴᱟ ᱫᱚ ᱠᱚᱢ ᱫᱷᱟᱨᱟ ᱜᱮᱭᱟ
ᱦᱮᱸ ᱦᱮᱸ ᱦᱮᱸ ᱦᱮᱸ ᱛᱚ ᱟᱸ ᱟᱹᱰᱤ ᱠᱚᱢ ᱥᱚᱢᱚᱭ ᱛᱮᱜᱮ ᱦᱩᱭᱩᱜᱼᱟ ᱟᱨᱠᱤ
ᱦᱳᱭ ᱦᱳᱭ
ᱟᱫᱚ ᱴᱨᱟᱠᱴᱟᱨ ᱱᱟᱦᱮᱞ ᱛᱮ ᱥᱮ ᱮᱢᱱᱤ ᱰᱟᱝᱨᱟ ᱱᱟᱦᱮᱞ ᱠᱟᱰᱟ ᱱᱟᱦᱮᱞ?
ᱵᱟᱝᱜᱮ ᱴᱮᱠᱴᱟᱨ ᱱᱟᱦᱮᱞ ᱠᱚᱛᱮ ᱜᱮ ᱡᱟᱜᱮ ᱠᱚᱢ ᱥᱚᱢᱚᱭ ᱛᱮ ᱪᱟᱲᱼᱢᱟᱲ ᱨᱚᱦᱚᱭ ᱵᱟᱲᱟᱜ ᱠᱟᱛᱮ ᱦᱚᱲᱟᱜ ᱠᱚᱜᱮ ᱯᱚᱨᱮ ᱫᱚ ᱨᱚᱦᱚᱭ ᱵᱟᱲᱟ ᱠᱟᱛᱟ ᱠᱚ ᱦᱩᱭᱩᱜᱼᱟ ᱟᱯᱱᱟᱨ ᱠᱚᱣᱟ ᱛᱚ ᱠᱚᱢ ᱜᱮᱭᱟ
ᱟᱪᱷᱟ ᱟᱪᱷᱟ ᱛᱚ ᱱᱤᱛᱚᱝ ᱫᱚ ᱱᱚᱣᱟ ᱟᱞᱳᱪᱚᱱᱟᱭᱟᱞᱟᱝ ᱡᱮ ᱱᱚᱣᱟ ᱯᱨᱚᱠᱤᱛᱤᱭᱟᱜ ᱫᱚ ᱚᱠᱟᱞᱮᱠᱟ ᱵᱷᱟᱵᱽ ᱛᱮᱵᱚᱱ ᱥᱟᱢᱴᱟᱣᱟ ᱥᱮ ᱱᱚᱣᱟ ᱚᱠᱟ ᱞᱮᱠᱟ ᱵᱷᱟᱵ ᱛᱮᱵᱚ ᱨᱩᱠᱷᱤᱭᱟᱹ ᱫᱚᱦᱚᱭᱟ ᱛᱚ ᱱᱚᱣᱟ ᱱᱤᱭᱮ ᱞᱟᱝ ᱜᱟᱞᱚᱪᱟ ᱟᱨᱠᱤ
ᱟᱪᱪᱷᱟ ᱦᱮᱸ ᱛᱚ
ᱛᱚ ᱟᱵᱤᱱ ᱤᱧ ᱠᱩᱞᱤ ᱵᱮᱱᱟ ᱡᱮ ᱱᱚᱣᱟ ᱯᱨᱚᱠᱤᱛᱤ ᱢᱟᱱᱮ ᱫᱚ ᱟᱵᱚ ᱚᱠᱟ ᱵᱚᱱ ᱵᱩᱡᱷᱟᱹᱣᱟ ᱟᱨᱠᱤ ᱱᱚᱣᱟ ᱡᱟᱦᱟᱸ ᱟᱵᱚ ᱡᱚᱜᱚᱛ ᱨᱮ ᱢᱮᱱᱟᱜᱼᱟ ᱡᱮ
ᱫᱟᱨᱮ ᱱᱟᱲᱤ ᱫᱟᱨᱮ ᱥᱟᱠᱟᱢ ᱫᱟᱜ ᱦᱮᱸ ᱦᱮᱸ ᱦᱮᱸ ᱦᱮᱸ ᱦᱮᱸ
ᱚ ᱟᱪᱪᱷᱟᱸ ᱛᱚ ᱪᱮᱫ ᱵᱤᱱ ᱞᱟᱭ ᱠᱮᱫᱟ ᱟᱨ‌ ᱢᱤᱫᱷᱟᱣ ᱞᱟᱤ ‌‌ᱵᱤᱱ ᱛᱚ
ᱦᱮᱸ ᱢᱮᱱ ᱫᱟᱞᱤᱧ ᱯᱨᱚᱠᱤᱛᱤ ᱵᱚᱞᱛᱮ ᱫᱚ ᱟᱵᱚ ᱚᱠᱟ ᱵᱚᱱ ᱵᱩᱡᱷᱟᱹᱣᱟ ᱟᱨᱠᱤ
ᱟᱪᱪᱷᱟ
ᱯᱨᱚᱠᱨᱤᱛᱤ ᱟᱵᱚ ᱟᱪᱪᱷᱟ ᱯᱨᱚᱠᱨᱤᱛᱤ ᱫᱚ ᱡᱟᱜᱮ ᱟᱵᱚ ᱡᱟᱦᱟᱸ ᱠᱚᱜᱮ ᱢᱮᱫ ᱥᱟᱢᱟᱝ ᱠᱚᱨᱮ ᱵᱚᱱ ᱧᱮᱞ ᱧᱟᱢᱮ ᱜᱮᱭᱟ ᱡᱮᱢᱚᱱ ᱚᱱᱠᱟ ᱞᱟᱹᱭ ᱜᱟᱱᱚᱜᱼᱟ ᱫᱟᱨᱮ ᱠᱚ ᱜᱟᱰᱟ ᱠᱚ ᱫᱟᱜ ᱠᱚ ᱟ ᱡᱤᱵ ᱡᱤᱵᱽᱡᱛᱩ ᱠᱚ ᱡᱚᱛᱚ ᱦᱤᱥᱟᱹᱵ ᱫᱚ ᱯᱨᱚᱠᱨᱤᱛᱤ ᱛᱮᱜᱮᱠᱚ ᱯᱟᱲᱟᱜ ᱛᱟᱵᱚᱱᱟ
ᱦᱮᱸ ᱦᱮᱸ ᱟᱹᱰᱤ ᱱᱟᱯᱟᱭ ᱛᱮᱜᱮᱵᱤᱱ ᱢᱮᱱ ᱮᱫᱟ ᱛᱚ ᱱᱚᱣᱟ ᱠᱚ ᱥᱟᱢᱴᱟᱣ ᱥᱩᱢᱩᱝ ᱫᱚ ᱚᱠᱟᱞᱮᱠᱟ ᱵᱷᱟᱵ ᱛᱟᱵᱚ ᱟᱨ ᱥᱟᱟᱱᱛᱟᱲ ᱥᱩᱢᱩᱝ ᱞᱮᱠᱷᱟᱱ ᱟᱨᱠᱤ ᱱᱟᱯᱟᱭᱚᱜ ᱛᱟᱵᱚᱱᱟ᱾
ᱟᱪᱪᱷᱟ ᱜᱚᱝᱠᱮ ᱯᱨᱟᱭ ᱡᱟᱭᱜᱟ ᱨᱮᱜᱮ ᱱᱮᱛᱟᱨ ᱧᱮᱞᱚᱜ ᱠᱟᱱᱟ ᱵᱩᱨᱩ ᱫᱤᱥᱚᱢ ᱦᱳᱠ ᱥᱮ ᱰ ᱫᱤᱥᱚᱢ ᱯᱨᱟᱭ ᱡᱟᱭᱜᱟ ᱨᱮ ᱫᱟᱨᱮ ᱠᱚ ᱫᱚᱢᱮ ᱠᱚ ᱢᱟᱜ ᱵᱟᱲᱟᱭᱮᱫ ᱛᱟᱵᱚᱱᱟ
ᱛᱚ ᱢᱟᱫ ᱨᱮᱱᱟᱜ ᱠᱷᱚᱛᱤ ᱡᱤᱱᱤᱥᱴᱟᱜ ᱫᱚ ᱵᱟᱝ ᱠᱟᱱᱟ ᱦᱚᱭᱛᱚ ᱩᱱᱤᱭᱟᱜ ᱠᱟᱡ ᱨᱮ ᱞᱟᱜᱟᱣ ᱟᱠᱟᱱᱟ ᱢᱟᱜ ᱠᱟᱫᱟᱭ ᱥᱮ ᱥᱟᱦᱟᱱ ᱵᱟᱹᱱᱩᱜ ᱛᱮ ᱢᱟᱜ ᱠᱟᱫᱟᱭ ᱚᱱᱟ ᱫᱚ ᱢᱟᱝ ᱠᱟᱛᱚ ᱛᱚ ᱟ ᱢᱟᱜᱟ ᱢᱚᱱᱮ ᱠᱮᱫᱟᱢ ᱛᱚ ᱚᱱᱟ ᱞᱟᱦᱟᱨᱮ ᱟᱢ ᱠᱤᱪᱷᱩᱜᱟᱱ ᱫᱟᱨᱮ ᱨᱚᱦᱚᱭ ᱦᱩᱭᱩᱜ ᱛᱟᱢᱟ ᱛᱟᱨᱯᱚᱨᱮ ᱦᱚᱭᱛ ᱨᱚᱦ ᱠᱮᱫᱟᱢ ᱨᱚᱦᱚᱭ ᱯᱚᱨᱮ ᱢᱟᱜᱽ ᱢᱮ ᱚᱱᱟ ᱠᱚᱫᱚ ᱴᱷᱤᱠ ᱜᱮᱭᱟ ᱡᱟᱛᱮ ᱮᱸᱰᱮᱠᱷᱟᱱ ᱚᱱᱟᱴᱟᱜ ᱢᱟ ᱥᱟᱫ ᱠᱮᱫᱟ ᱚᱱᱟᱴᱟᱜ ᱞᱟᱹᱴᱩ ᱦᱚᱨᱟᱜᱼᱟ, ᱟᱨ ᱵᱟᱠᱷᱟᱱ ᱫᱚ ᱢᱟᱜ ᱯᱚᱨᱮ ᱦᱳᱞᱮᱣ ᱡᱮ ᱱᱚᱣᱟ ᱜᱟᱛᱨᱮ ᱦᱚᱸ ᱫᱟᱨᱮ ᱨᱚᱦᱚᱭ ᱠᱟᱜ ᱢᱮ᱾ ᱛᱟᱦᱚᱞᱮ ᱠᱷᱟᱡ ᱫᱚ ᱦᱳᱭᱛᱚ ᱯᱨᱚᱠᱤᱛᱤ ᱩᱱᱟᱹᱜ ᱴᱟᱜ ᱮᱯᱷᱮᱠᱴ ᱡᱤᱱᱤᱥᱴᱟᱜ ᱵᱟᱝ ᱦᱤᱡᱩᱜᱼᱟ᱾
ᱦᱮᱸ ᱦᱮᱸ ᱦᱮᱸ
ᱡᱟᱦᱟᱸ ᱛᱤᱱᱟᱹᱜ ᱴᱟᱢ ᱠᱷᱚᱛᱤᱭᱟ ᱩᱱᱟᱹᱜ ᱴᱟᱜ ᱫᱚ ᱢᱟᱱᱮ ᱚᱱᱟ ᱠᱷᱚᱱ ᱵᱟᱪᱚᱝ ᱥᱚᱢᱵᱷᱚᱵ ᱡᱩᱫᱤᱢ ᱵᱩᱡ ᱠᱷᱟᱡ ᱥᱮ ᱡᱟᱭᱜᱟ ᱠᱚ ᱛᱟᱦᱮᱱ ᱛᱟᱢ ᱠᱷᱟᱡ ᱫᱚ ᱵᱟᱹᱲᱛᱤ ᱧᱚᱜ ᱜᱮ ᱨᱚᱦᱚᱭ ᱠᱟᱜ ᱢᱮ᱾
ᱦᱮᱸ ᱦᱮᱸ ᱦᱮᱸ ᱛᱚ ᱟᱹᱰᱤ ᱵᱮᱥ ᱟᱹᱰᱤ ᱱᱟᱯᱟᱭ ᱵᱷᱟᱵ ᱛᱮᱜᱮᱵᱤᱱ ᱞᱟᱹᱭᱫᱟ, ᱛᱚ ᱟᱵᱚ ᱠᱤᱪᱷᱩ ᱠᱤᱪᱷᱩ ᱮᱞᱟᱠᱟ ᱥᱮ ᱥᱚᱦᱚᱨ ᱵᱟᱡᱟᱨ ᱠᱚᱨᱮ ᱵᱚᱱ ᱧᱮᱞᱟ ᱡᱮ ᱮᱸ ᱠᱤᱪᱷᱩ ᱠᱤᱪᱷᱩ ᱱᱟᱞᱟ ᱜᱷᱟᱴ ᱠᱚᱨᱮ ᱫᱟᱜ ᱛᱚᱸᱵᱟ ᱛᱮ ᱤᱭᱟᱹ ᱛᱚᱸᱵᱟ ᱛᱮ ᱟᱵᱚᱨᱡᱚᱱᱟ ᱛᱮ ᱯᱮᱨᱮᱡ ᱟᱠᱟᱱᱟ ᱛᱚ ᱱᱚᱣᱟ ᱠᱚ ᱱᱤᱭᱟᱹ ᱟᱹᱵᱤᱱ ᱪᱮᱫ ᱵᱤᱱ ᱢᱮᱱᱟ ᱟᱨᱠᱤ
ᱦᱳᱭ ᱱᱚᱣᱟ ᱠᱚ ᱫᱤᱠ ᱫᱤᱭᱮ ᱛᱚ ᱟᱹᱞᱤᱧ ᱫᱚ ᱱᱚᱣᱟ ᱜᱮᱞᱤᱧ ᱞᱟᱹᱭᱟ ᱥᱚᱨᱠᱟᱨᱤ ᱥᱩᱫ ᱫᱚ ᱢᱮᱱᱟᱜᱼᱟ ᱡᱟᱦᱟᱱᱟᱜ ᱜᱮ ᱦᱳᱭ ᱯᱞᱟᱥᱴᱤᱠᱮᱢ ᱜᱤᱰᱤ ᱠᱮᱫ ᱥᱮ ᱡᱟᱦᱟᱱᱟᱜ ᱜᱮ ᱱᱟᱞᱟ ᱠᱚᱨᱮ ᱡᱩᱫᱤ ᱡᱟᱦᱱᱟᱜ ᱜᱮᱢ ᱜᱤᱰᱤ ᱨᱮᱦᱚᱸ ᱢᱩᱴ ᱠᱚᱴᱟ ᱢᱤᱫᱴᱮᱱ ᱱᱤᱨᱫᱤᱥᱴᱚ ᱡᱟᱭᱜᱟ ᱨᱮ ᱜᱤᱰᱤ ᱠᱚ ᱞᱟᱹᱭ ᱟᱠᱟᱫᱟ ᱛᱚ ᱚᱱᱟ ᱠᱚ ᱯᱨᱟᱭ ᱵᱟᱠᱚ ᱯᱷᱩᱞᱳᱮᱫᱟ ᱛᱚ ᱛ ᱡᱟᱦᱟᱸᱭ ᱡᱟᱦᱟᱸ ᱨᱮᱜᱮ ᱥᱮ ᱚᱱᱟ ᱠᱚᱨᱮ ᱡᱮᱢᱚᱱ ᱜᱤᱰᱤ ᱦᱚᱴᱚ ᱠᱟᱜ ᱠᱟᱱᱟ ᱦᱚᱭᱛ ᱚᱱᱟ ᱠᱷᱟᱹᱛᱤᱨ ᱛᱮ ᱥᱠᱨᱤ ᱱᱚᱥᱴᱚᱜ ᱠᱟᱱ ᱛᱟᱵᱚᱱᱟ ᱚᱱᱟ ᱠᱷᱟᱹᱛᱤᱨ ᱛᱮ ᱦᱚᱳᱭᱛᱚ ᱰᱚᱦᱮᱞᱛᱮ ᱪᱟᱞᱟᱣᱱᱟ ᱦᱚᱳᱭᱛᱚ ᱚᱱᱠᱟᱛᱮ ᱜᱟᱰᱟᱟᱨᱮ ᱚᱱᱟ ᱫᱟᱜ ᱚᱱᱟ ᱱᱟᱞᱟᱛᱮ ᱜᱟᱰᱟᱨ ᱪᱟᱞᱟᱣᱱᱟ, ᱜᱟᱰᱟ ᱫᱟᱜ ᱫᱚ ᱦᱳᱭᱛᱳ ᱥᱟᱜᱚᱨ ᱡᱟᱦᱟᱸ ᱫᱟᱜ ᱵᱚᱱ ᱧᱟᱢᱟ ᱟᱵᱚ ᱥᱮ ᱚᱸᱰᱮ ᱠᱷᱚᱱ ᱜᱮ ᱫᱟᱜ ᱦᱮᱡ ᱟᱵᱚᱱ ᱠᱟᱱᱟ ᱛᱚ ᱚᱱᱟ ᱠᱚᱨᱮ ᱠᱷᱚᱱ ᱟᱵᱚᱣᱟᱜ ᱯᱩᱠᱷᱨᱤ ᱛᱷᱮᱱ ᱱᱚᱥ ᱟᱵᱚᱣᱟᱜ ᱥᱚᱨᱤᱨ ᱡᱟᱦᱟᱸ ᱵᱟᱹᱲᱤᱡᱚᱜ ᱠᱟᱱ ᱛᱟᱵᱚᱱᱟ ᱡᱮᱢᱚᱱ ᱦᱤᱱᱟᱹ ᱱᱤᱭᱟᱹ ᱢᱮᱞᱮᱨᱤᱭᱟ ᱠᱚᱞᱮᱨᱟ ᱠᱩ ᱚᱱᱟ ᱵᱮᱥᱤᱨ ᱵᱷᱟᱜᱽ ᱨᱩᱣᱟᱹ ᱠᱚ ᱧᱮᱞᱚᱜ ᱠᱟᱱᱟ ᱚᱱᱟ ᱵᱟᱹᱲᱤᱡ ᱫᱟᱜ ᱠᱷᱟᱹᱛᱤᱨ ᱛᱮ ᱥᱮ ᱚᱱᱟ ᱡᱮ ᱟᱵᱚᱣᱟᱜ ᱚᱱᱟ ᱯᱩᱠᱨᱤᱛᱤ ᱱᱚᱥᱴᱚᱜ ᱠᱷᱟᱹᱛᱤᱨ ᱛᱮ ᱦᱤᱱᱟᱹ ᱱᱤᱭᱟᱹ ᱨᱳᱜᱽ ᱠᱚ ᱦᱩᱭᱩᱜ ᱠᱟᱱ ᱛᱟᱵᱚᱱᱟ
ᱦᱮᱸ ᱦᱮᱸ ᱦᱮᱸ ᱟᱹᱰᱤ ᱢᱚᱸᱡᱽ ᱟᱹᱰᱤ ᱱᱟᱯᱟᱭ ᱛᱮᱜᱮ ᱵᱤᱱ ᱢᱮᱱᱫᱟ ᱛᱚ ᱵᱷᱟᱹᱞᱤ ᱞᱤᱧ ᱵᱩᱡᱷᱟᱹᱣᱫᱟ ᱟᱹᱵᱤᱱᱟᱜ ᱱᱤᱝᱠᱟᱹᱱ ᱱᱟᱯᱟᱭ ᱛᱮᱞᱟ ᱨᱮᱭᱟᱜ ᱜᱮ ᱛᱚ ᱱᱤᱭᱟᱹ ᱠᱚᱢᱟ ᱟᱹᱰᱤ ᱜᱟᱱ ᱨᱩᱣᱟᱹ ᱟᱡᱟᱨ ᱠᱚ ᱥᱮᱴᱮᱨᱚᱜ ᱛᱟᱵᱚᱱᱟ ᱯᱨᱚᱠᱤᱛᱤ ᱵᱟᱹᱲᱤᱡ ᱞᱮᱱᱠᱷᱟᱱ ᱥᱚᱢᱚᱭ ᱚᱠᱛᱚ ᱚᱠᱛᱚ ᱨᱮ ᱡᱟᱦᱟᱸ ᱥᱤᱡᱤᱱ ᱥᱤᱡᱤᱱ ᱫᱟᱜ ᱠᱚ ᱧᱟᱢ ᱢᱟᱵᱚᱱ ᱫᱟᱜ ᱡᱟᱹᱲᱤ ᱠᱚ ᱚᱱᱟ ᱠᱚ ᱦᱟᱸᱜ ᱵᱟᱹᱲᱤᱡ ᱞᱮᱱᱠᱷᱟᱱ ᱦᱟᱸᱜ ᱴᱷᱤᱠ ᱴᱷᱟᱠ ᱵᱟᱵᱚᱱ ᱧᱟᱢᱟ
ᱦᱳᱭ ᱦᱳᱭ
ᱚ ᱟᱵᱤᱱ ᱴᱷᱮᱱ ᱱᱤᱛᱚᱝ ᱱᱤᱭᱟᱹ ᱠᱩᱠᱞᱤ ᱫᱚᱦᱚ ᱵᱩᱡᱷᱟᱹᱣᱮᱫ ᱞᱤᱧᱟᱹ ᱡᱮ ᱯᱟᱹᱴᱷᱣᱟᱹ ᱠᱚ ᱛᱚ ᱱᱚᱣᱟ ᱯᱨᱚᱠᱤᱛᱤ ᱨᱩᱠᱷᱤᱭᱟᱹ ᱫᱚᱦᱚ ᱞᱟᱹᱜᱤᱫ ᱛᱮ ᱮᱸ ᱪᱮᱫ ᱞᱮᱠᱟ ᱥᱮᱪᱮᱫ ᱵᱚᱱ ᱮᱢᱣᱟ ᱠᱷᱟᱱ ᱵᱷᱟᱞᱮᱜᱼᱟ ᱟᱨᱠᱤ
ᱟᱪᱪᱷᱟ ᱟᱵᱚ ᱱᱚᱣᱟ ᱜᱮᱵᱚᱱ ᱢᱮᱛᱟ ᱠᱚᱣᱟ ᱡᱟᱛᱮ ᱵᱟᱡᱟᱨ ᱚᱠ ᱥᱚᱨᱚᱠ ᱢᱟᱱᱮ ᱫᱟᱨᱮ ᱛᱚ ᱩᱱᱟᱹᱜ ᱴᱟ ᱱᱚᱥᱴᱚ ᱵᱟᱝ ᱜᱟᱱᱚᱜᱼᱟ ᱟ ᱦᱳᱭᱛᱚ ᱫᱟᱨᱮ ᱨᱚᱦᱚᱭ ᱫᱚ ᱵᱮᱥᱤᱨ ᱵᱷᱟᱜᱽ ᱛᱮᱵᱚᱱ ᱢᱮᱛ ᱛᱟᱳ ᱜᱮᱭᱟ ᱵᱟᱝᱢᱟ ᱚᱱᱟ ᱠᱚᱫᱚ ᱨᱚᱦᱚᱭ ᱯᱮᱭᱟ ᱟᱨ ᱡᱟᱦᱟᱱᱟᱜ ᱫᱩᱥᱤᱛᱚ ᱦᱩᱭᱩᱜᱼᱟ ᱢᱟᱱᱮ ᱯᱚ ᱠᱤᱛᱤ ᱡᱤᱱᱤᱥᱴᱟᱜ ᱚᱱᱟ ᱠᱚᱫᱚ ᱠᱚᱢ ᱤᱭᱩᱡ ᱵᱚᱱ ᱢᱮᱛᱟ ᱟᱠᱚᱣᱟ ᱡᱟᱛᱮ
ᱟᱪᱪᱷᱟ ᱟᱪᱪᱷᱟ ᱟᱹᱰᱤ ᱢᱚᱡ ᱛᱮᱜᱮᱵᱤᱱ ᱞᱟᱹᱭ ᱫᱟ ᱛᱚ ᱱᱩᱠᱩ ᱦᱚᱸ ᱡᱮ ᱯᱨᱚᱠᱤᱛᱤ ᱥᱟᱵ ᱫᱚᱦᱚ ᱠᱟᱛᱮᱫ ᱡᱮ ᱱᱚᱣᱟ ᱛᱮᱜᱮ ᱟᱵᱚ ᱚᱠᱥᱤᱡᱮᱱ ᱵᱚᱱ ᱧᱟᱢ ᱫᱟ ᱱᱚᱣᱟ ᱛᱮᱜᱮ ᱟᱵᱚ ᱡᱚᱢᱟᱜ ᱵᱚᱱ ᱧᱟᱢ ᱫᱟ ᱥᱟᱦᱟᱱ ᱥᱟᱦᱟᱱ ᱥᱟᱠᱟᱢ ᱮᱢᱟᱱ ᱛᱮᱱᱟᱜ ᱥᱟᱱᱟᱢᱟᱜ ᱜᱮᱵᱚᱱ ᱧᱟᱢ ᱫᱟ᱾ ᱱᱚᱣᱟ ᱫᱟᱨᱮ ᱱᱟᱹᱲᱤ ᱠᱷᱚᱱᱟᱜ ᱛᱚ ᱚᱱᱟ ᱵᱟᱧᱪᱟᱣ ᱪᱟᱣ ᱫᱚᱦᱚ ᱫᱚ ᱟᱵᱚᱣᱟᱜ ᱠᱚᱨᱛᱚᱵᱽᱵᱚ ᱠᱟᱱᱟ ᱯᱨᱚᱠᱤᱛᱤ ᱨᱩᱠᱷᱤᱭᱟᱹ ᱨᱮᱱᱟᱜ ᱫᱚ ᱟᱵᱚᱣᱟᱜ ᱠᱚᱨᱛᱚᱵᱵᱚ ᱡᱮ ᱦᱩᱰᱤᱧ ᱠᱷᱚᱱᱟᱜ ᱡᱩᱫᱤ ᱱᱤᱝᱠᱟᱹ ᱥᱤᱠᱠᱷᱟ ᱵᱚᱱ ᱮᱢᱟ ᱠᱚᱣᱟ ᱫᱟᱨᱮ ᱨᱚᱦᱚᱭ ᱥᱮ ᱱᱤᱝᱠᱟᱱ ᱯᱚᱞᱤᱛᱷᱤᱱ ᱡᱟᱦᱟᱸᱱᱟᱜ ᱮᱢᱟᱱ ᱡᱤᱱᱤᱥ ᱠᱚ ᱢᱤᱫᱴᱟᱝ ᱡᱩᱫᱤ ᱛᱚ ᱡᱟᱦᱟᱸ ᱱᱚᱨᱫᱚᱢᱟ ᱡᱟᱭᱜᱟ ᱥᱮ ᱡᱟᱦᱟᱸᱨᱮ ᱟᱨᱠᱤ ᱰᱟᱥᱵᱤᱱ ᱢᱟᱥᱵᱤᱱ ᱠᱚᱨᱮ ᱫᱚᱦᱚ ᱜᱮ ᱴᱷᱤᱠᱟ
ᱦᱳᱭ ᱳᱭ
ᱵᱟᱠᱷᱟᱱ ᱩᱱᱠᱩ ᱦᱚᱸ ᱵᱮᱥ ᱥᱚᱪᱮᱛᱚᱱ ᱵᱷᱟᱵ ᱛᱮᱜᱮ ᱩᱱᱠᱩ ᱦᱚᱸ ᱠᱚ ᱛᱟᱦᱮᱱᱟ ᱡᱮ ᱯᱨᱚᱠᱤᱛᱤ ᱟᱨᱚ ᱱᱟᱯᱟᱭ ᱛᱮᱠᱚ ᱵᱟᱜᱟᱣ ᱫᱚᱦᱚ ᱫᱟᱲᱮᱭᱟᱜᱼᱟ
ᱦᱳᱭ ᱠᱷᱟᱱ ᱮᱢᱚᱱ ᱠᱷᱮᱛᱨᱮ ᱧᱮᱞ ᱠᱟᱱᱟ, ᱡᱮ ᱢᱮᱫᱴᱮᱱ ᱫᱟᱨᱮᱢ ᱨᱚᱦᱚᱭᱟ ᱥᱮ ᱚᱱᱟ ᱠᱷᱚᱱ ᱫᱚ ᱡᱮ ᱚᱠᱥᱤᱡᱮᱱ ᱜᱮ ᱧᱟᱢᱚᱜ ᱠᱟᱱᱟ᱾ ᱚᱱᱠᱟ ᱠᱟᱛᱷᱟ ᱟᱸᱡᱚᱢᱚᱜ ᱠᱟᱱᱟ ᱚᱱᱟ ᱠᱷᱚᱱ ᱤᱛᱷᱟᱹᱱ ᱠᱤᱪᱷᱩ ᱚᱱᱟᱨᱮ ᱵᱚᱥᱚᱵᱟᱥ ᱠᱟᱛᱮ ᱠᱚ ᱛᱟᱦᱮᱱ ᱠᱟᱱᱟ ᱡᱮᱢᱚᱱ ᱧᱮᱞ ᱠᱟᱱ ᱪᱮᱬᱮ ᱛᱤᱡᱩ ᱠᱚ ᱦᱤᱱᱟᱹ ᱱᱤᱭᱟᱹ ᱚᱱᱟ ᱪᱮᱛᱟᱱ ᱨᱮ ᱵᱚᱥᱚᱵᱟᱥ ᱠᱟᱛᱮ ᱠᱚ ᱛᱟᱦᱮᱱ ᱠᱟᱱᱟ᱾ ᱛᱟᱦᱚᱞᱮ ᱦᱚᱭᱛᱳ ᱩᱱᱠᱩ ᱠᱚ ᱡᱩᱫᱤ ᱚᱱᱟ ᱵᱚᱱ ᱢᱟᱜ ᱜᱤᱰᱤᱭᱟ ᱥᱮ ᱪᱤᱠᱟᱹ ᱛᱟᱦᱞᱮ ᱩᱱᱠᱩ ᱠᱚᱣᱟᱜ ᱩᱱᱟᱹᱜ ᱜᱟᱱ ᱡᱤᱵᱚᱱ ᱱᱚᱥᱴᱚᱜ ᱠᱟᱱ ᱛᱟᱠᱚᱣᱟ
ᱦᱮᱸ ᱦᱮᱸ ᱦᱮᱸ ᱱᱚᱣᱟ ᱦᱚᱸ ᱟᱹᱰᱤ ᱵᱮᱥ ᱠᱟᱛᱷᱟ ᱠᱤᱱ ᱥᱟᱵ ᱨᱟᱠᱟᱵ ᱠᱟᱫᱟ᱾ᱟᱨ ᱟᱹᱰᱤ ᱵᱮᱥ ᱥᱟᱹᱦᱤᱡ ᱜᱮᱢ ᱢᱮᱱ ᱫᱟ᱾ ᱡᱮ ᱥᱩᱫᱩ ᱟᱵᱚ ᱢᱟᱹᱱᱢᱤ ᱠᱚ ᱞᱟᱹᱜᱤᱫ ᱛᱮᱫᱚ ᱵᱟᱝ ᱱᱚᱣᱟ ᱯᱨᱚᱠᱤᱛᱤ ᱫᱚ ᱡᱤᱵᱽ ᱡᱚᱱᱛᱩ ᱠᱚ ᱞᱟᱹᱜᱤᱫ ᱦᱚᱸ ᱠᱟᱱᱟ᱾ ᱠᱚ ᱟᱠᱚ ᱦᱚᱸ ᱡᱩᱫᱤ ᱵᱟᱵᱚᱱ ᱨᱩᱠᱷᱭᱟᱹ ᱫᱚᱦᱚ ᱠᱚᱣᱟ ᱛᱟᱦᱞᱮ, ᱢᱟᱱᱮ ᱯᱨᱚᱠᱤᱛᱤ ᱜᱮ ᱱᱚᱥᱴᱚᱜᱼᱟ ᱱᱤᱛᱚᱝ ᱡᱟᱸᱦᱟᱱᱟᱜ ᱠᱤᱪᱷᱩ ᱟᱵᱚ ᱵᱚᱱ ᱵᱟᱹᱲᱤᱡ ᱠᱤᱪᱷᱩ ᱡᱟᱦᱟᱸᱱᱟᱜ ᱵᱚᱱ ᱜᱤᱰᱤ ᱠᱟᱜ ᱠᱟᱱᱟ, ᱚᱱᱟ ᱠᱚ ᱥᱟᱯᱷᱟ ᱞᱟᱹᱜᱤᱫ ᱛᱮᱢᱟ ᱩᱱᱠᱩ ᱟᱨᱦᱚᱸ ᱢᱮᱱᱟᱜ ᱠᱚᱣᱟ᱾ ᱡᱤᱵ ᱡᱚᱱᱛᱩ ᱯᱚᱥᱩ ᱮᱢᱟᱱ ᱛᱮᱱ ᱠᱚ ᱛᱚ ᱩᱱᱠᱩ ᱚᱱᱟ ᱡᱟᱸᱦᱟᱱᱟᱜ ᱠᱚ ᱨᱚᱠᱠᱷᱟᱭᱮᱫ ᱵᱚᱱᱟ ᱛᱚ ᱩᱱᱠᱩ ᱦᱚᱸ ᱯᱨᱚᱠᱤᱛᱤ ᱨᱮᱱ ᱢᱤᱫ ᱚᱝᱥᱚ ᱠᱟᱱᱟ ᱠᱚ᱾
ᱦᱳᱭ ᱦᱳᱭ᱾
ᱛᱚ ᱩᱱᱠᱩ ᱞᱟᱹᱜᱤᱫ ᱛᱮᱦᱚᱸ ᱩᱭᱦᱟᱹᱨ ᱵᱷᱟᱵᱽᱱᱟ ᱫᱚᱦᱚᱭ ᱦᱩᱭᱩᱜ ᱛᱟᱵᱚᱱᱟ, ᱩᱱᱠᱩ ᱦᱚᱸ ᱱᱟᱯᱟᱭ ᱛᱮ ᱫᱚᱦᱚ ᱞᱟᱜᱟᱣ ᱵᱚᱱᱟ, ᱩᱱᱠᱩ ᱥᱟᱶ ᱢᱮᱥᱟ ᱢᱮᱥᱤ ᱠᱟᱛᱮ ᱛᱟᱦᱮᱸ ᱞᱟᱜᱟᱣ ᱟᱵᱚᱱᱟ, ᱛᱚ ᱟᱹᱰᱤ ᱨᱟᱹᱥ ᱞᱤᱧ ᱵᱩᱡᱷᱟᱹᱣ ᱠᱮᱫᱟ ᱟᱹᱵᱤᱱ ᱱᱩᱱᱟᱹᱜ ᱪᱮᱦᱨᱟ ᱟᱨᱠᱤ᱾ ᱮᱸ ᱠᱩᱠᱞᱤ ᱨᱮᱱᱟᱜ ᱛᱮᱞᱟ ᱠᱚ ᱮᱢ ᱞᱟᱹᱜᱤᱫ ᱛᱮ᱾
ᱞᱟᱦᱟᱛᱮ ᱧᱮᱞ ᱵᱟᱲᱟ ᱦᱩᱭ ᱟᱠᱟᱱ ᱜᱮᱭᱟ ᱦᱩᱭ ᱛᱚ ᱞᱟᱦᱟ ᱫᱚ ᱱᱤᱛᱚᱜ ᱡᱟᱦᱟ ᱞᱮᱠᱟ ᱫᱟᱨᱮ ᱢᱟᱜ ᱟᱠᱟᱱᱟ ᱚᱱᱟ ᱠᱷᱚᱱ ᱫᱚ ᱞᱟᱦᱟ ᱫᱚ ᱟᱨᱚ ᱯᱩᱪᱩᱨ ᱫᱟᱨᱮ ᱛᱟᱦᱮᱸ ᱞᱮᱱᱟ, ᱡᱮᱢᱚᱱ ᱴᱟᱣᱩᱱ ᱵᱟᱡᱟᱨ ᱠᱚᱫᱚ ᱩᱱᱫᱚ ᱩᱱᱟᱹᱜ ᱫᱚ ᱵᱟᱝ ᱛᱟᱦᱮᱸ ᱠᱟᱱᱟ ᱦᱳᱭ ᱛᱳ ᱵᱩᱨᱩ ᱵᱤᱨ ᱵᱩᱨᱩ ᱜᱮ ᱛᱟᱦᱮᱸ ᱞᱮᱱᱟ, ᱩᱱᱟᱹᱜ ᱟᱵᱚᱦᱟᱣᱟ ᱠᱚᱫᱚ ᱟᱹᱰᱤ ᱢᱚᱸᱡᱽ ᱛᱟᱦᱮᱸ ᱞᱮᱱᱟ, ᱢᱚᱸᱡᱽ ᱜᱮ ᱱᱮᱜᱼ ᱱᱮᱛᱟᱨ ᱨᱮᱭᱟᱲ ᱜᱮ ᱥᱤᱛᱩᱝ ᱫᱤᱱ ᱦᱚ ᱨᱮᱭᱟᱲ ᱜᱮᱢ ᱵᱩᱡᱟ ᱨᱟᱵᱟᱝ ᱫᱤᱱ ᱦᱚᱸ ᱟᱹᱰᱤ ᱢᱚᱸᱡᱽ ᱢᱳᱣᱥᱚᱢ ᱴᱟᱜ ᱱᱤᱛᱚᱜ ᱡᱮ ᱚᱱᱟ ᱠᱷᱮᱛᱨᱮ ᱧᱮᱞᱚᱜ ᱠᱟᱱᱟ, ᱵᱮᱥᱤᱨ ᱵᱷᱟᱜ ᱚᱱᱟ ᱥᱤᱛᱩᱝ ᱫᱤᱱ ᱠᱚᱫᱚ ᱞᱚᱞᱚᱴᱟᱜ ᱵᱟᱹᱲᱛᱤᱴᱟᱜ ᱯᱷᱳᱨᱴᱤ ᱰᱤᱜᱽᱨᱤ ᱪᱮᱛᱟᱱ ᱦᱤᱡᱩᱜ ᱠᱟᱱᱟ, ᱢᱟᱡᱷᱮ ᱢᱳᱫᱷᱮ ᱯᱷᱳᱨᱴᱤ ᱱᱟᱭᱤᱱ ᱯᱷᱤᱯᱴᱤ ᱯᱚᱨᱡᱚᱱᱛᱚ ᱵᱚᱞᱚᱜ ᱠᱟᱱᱟ ᱠᱟᱨᱚᱱ ᱫᱚ ᱚᱱᱮ ᱡᱮ ᱫᱟᱨᱮ ᱢᱟᱨᱮ ᱴᱟᱣᱩᱱ ᱵᱟᱡᱟᱨ ᱠᱚᱨᱮᱱᱟᱜ ᱡᱟᱦᱟᱸ ᱛᱤᱱᱟᱹᱜ ᱛᱟᱦᱮᱸ ᱞᱮᱱᱟ ᱚᱱᱟ ᱠᱚ ᱡᱚᱛᱚ ᱢᱟᱜ ᱩᱡᱟᱹᱲ ᱠᱟᱛᱮ ᱠᱟᱨᱚᱱ ᱱᱚᱣᱟ ᱨᱳᱵᱵᱟᱨ ᱦᱚᱭ ᱱᱤᱛᱤᱢ ᱟᱨ ᱜᱟᱹᱰᱤ ᱜᱷᱚᱲᱟ ᱪᱟᱞᱟᱜ ᱠᱟᱱᱟ ᱚᱱᱮ ᱡᱮ ᱫᱷᱩᱣᱟᱹ ᱠᱚ ᱚᱱᱟ ᱠᱚᱫᱚ ᱯᱩᱨᱜᱤᱛᱤᱠ ᱯᱩᱨᱴᱟ ᱜᱮ ᱫᱷᱩᱥᱚᱫᱟ ᱟᱨ ᱠᱟᱨᱠᱷᱟᱱᱟ ᱞᱟᱹᱴᱩ ᱞᱟᱹᱴᱩ ᱪᱟᱞᱩ ᱵᱟᱲᱟᱣ ᱟᱠᱟᱱᱟ, ᱚᱱᱟ ᱠᱚᱫᱚ ᱯᱚᱠᱨᱤᱛᱤ ᱫᱚᱢᱮ ᱫᱷᱩᱥᱚᱱᱚᱜ ᱠᱟᱱᱟ, ᱚᱱᱟ ᱠᱷᱟᱹᱛᱤᱨ ᱛᱮ ᱮᱱᱛᱮ ᱟᱵᱚᱦᱚᱸ ᱛᱟᱯᱢᱟᱛᱨᱟ ᱯᱩᱨᱟᱹᱴᱟ ᱜᱮ ᱵᱟᱹᱲᱤᱡ ᱪᱟᱵᱟ ᱟᱠᱟᱱ ᱛᱟᱵᱚᱱᱟ᱾
ᱦᱮᱸ᱾
ᱛᱚ ᱱᱚᱣᱟ ᱠᱚ ᱟᱨᱦᱚᱸ ᱨᱤᱠᱳᱵᱷᱟᱨ ᱞᱟᱹᱜᱤᱫ ᱛᱮ ᱥᱮ ᱱᱚᱣᱟ ᱠᱚ ᱟᱨᱚ ᱡᱟᱛᱮ ᱞᱟᱦᱟᱛᱮ ᱞᱮᱠᱟ ᱵᱚᱱ ᱧᱟᱢ ᱢᱟ᱾ ᱛᱚ ᱚᱱᱟ ᱞᱟᱹᱜᱤᱫ ᱛᱮ ᱟᱨᱦᱚᱸ ᱟᱵᱚ ᱫᱟᱨᱮ ᱠᱚ ᱟᱵᱚ ᱱᱚᱨᱫᱚᱢᱟ ᱵᱮᱥᱤ ᱵᱟᱵᱚᱱ ᱤᱭᱟᱹᱭ ᱢᱟ᱾ ᱫᱟᱜ ᱠᱚ ᱵᱷᱟᱞᱮ ᱵᱷᱟᱵ ᱛᱮᱵᱚᱱ ᱠᱷᱚᱨᱚᱪ ᱢᱟ, ᱛᱚ ᱮᱸᱰᱮᱠᱷᱟᱱᱜᱮ ᱯᱨᱚᱠᱤᱛᱤ ᱟᱵᱚᱣᱟᱜ ᱟᱨᱠᱤ ᱨᱤᱠᱳᱵᱷᱟᱨ ᱵᱚᱱᱟᱭ ᱟᱨᱦᱚᱸ ᱫᱟᱜ ᱡᱟᱹᱲᱤ ᱠᱚᱦᱚᱸ ᱚᱱᱠᱟ ᱜᱮ ᱦᱩᱭᱩᱜᱼᱟ ᱟᱨ ᱡᱟᱦᱟᱸ ᱠᱚᱨᱮ ᱟᱨᱠᱤ ᱫᱟᱜ ᱠᱚ ᱩᱱᱟᱹᱜ ᱵᱟᱝ ᱫᱩᱥᱤᱛᱚᱜᱼᱟ ᱚᱱᱟ ᱠᱚ ᱮᱞᱟᱠᱟ ᱠᱚᱨᱮ ᱫᱚ ᱟᱨᱠᱤ᱾ ᱚᱱᱮ ᱯᱷᱮᱠᱴᱨᱤ ᱢᱮᱠᱴᱨᱤ ᱠᱚᱫᱚ ᱵᱟᱵᱚᱱ ᱞᱟᱜᱟᱣ ᱦᱚᱪᱚᱭ ᱢᱟ᱾ ᱡᱟ ᱠᱟᱨᱚᱱ ᱛᱮ ᱱᱚᱥᱴᱚᱜᱼᱟ, ᱟᱨᱠᱤ ᱚᱸᱰᱮᱱᱟᱜ ᱦᱟᱥᱟ, ᱚᱸᱰᱮᱱᱟᱜ ᱫᱟᱜ,
ᱦᱳᱭ ᱦᱳᱭ᱾ ᱠᱟᱱ ᱯᱨᱟᱭ ᱡᱟᱭᱜᱟ ᱠᱚᱨᱮᱜᱮ ᱧᱮᱞ ᱟᱠᱟᱱᱟ ᱚᱱᱟ ᱠᱚ ᱠᱷᱟᱹᱛᱤᱨ ᱛᱮᱜᱮ ᱵᱟᱠᱷᱟᱱ ᱵᱟᱝᱠᱷᱟᱱ ᱥᱚᱞᱵᱷ ᱱᱚᱜᱼᱚᱭ ᱡᱮᱢᱚᱱ ᱮᱢᱫᱟ ᱚᱰᱚᱠ ᱫᱟ ᱱᱟ ᱢᱚᱴᱚᱨ ᱵᱟᱭᱤᱠ ᱡᱟᱦᱟᱸ ᱪᱟᱸᱪ ᱥᱤᱥᱴᱮᱢ ᱚᱱᱟ ᱠᱚᱛᱮ ᱫᱚ ᱴᱷᱤᱠ ᱜᱮᱭᱟ, ᱚᱱᱟ ᱠᱚᱛᱮ ᱫᱚ ᱛᱟ ᱠᱷᱩᱵ ᱮᱠᱴᱟ ᱠᱩᱠᱞᱤ ᱮᱯᱷᱮᱠᱴ ᱵᱟᱝ ᱯᱟᱲᱟᱜ ᱠᱟᱱᱟ ᱚᱱᱟ ᱠᱚᱫᱚ ᱴᱷᱤᱠ ᱜᱮᱭᱟ, ᱵᱟᱠᱷᱟᱱ ᱦᱩᱸ ᱵᱟᱠᱷᱟᱱ ᱮᱢᱚᱱ ᱵᱷᱟᱵ ᱞᱟᱦᱟ ᱛᱮᱫᱚ ᱨᱮᱦᱚ ᱰᱤᱡᱮᱞ ᱠᱚᱭᱞᱟ ᱤᱱᱡᱤᱱ ᱠᱚ ᱥᱮ ᱡᱟᱞᱟᱱᱤ ᱠᱚᱭᱞᱟ ᱤᱱᱡᱤᱱ ᱛᱮ ᱪᱟᱞᱟᱜ ᱠᱟᱱ ᱛᱟᱦᱮᱸᱫ᱾ ᱚᱱᱟ ᱠᱚᱛᱮ ᱫᱚ ᱟᱵᱚᱣᱟᱜ ᱫᱚ ᱰᱷᱮᱨᱴᱟ ᱜᱮ ᱮᱯᱷᱮᱠᱴ ᱯᱟᱲᱟᱜ ᱠᱟᱱ ᱛᱟᱦᱮᱸᱱᱟ ᱯᱨᱚᱠᱨᱤᱛᱤ ᱨᱮ
ᱦᱮᱸ ᱦᱮᱸ ᱛᱟᱨ ᱯᱚᱨ ᱱᱚᱣᱟ ᱯᱩᱨᱩᱞᱤᱭᱟᱹ ᱨᱮᱱᱟᱜ ᱡᱟᱦᱟᱸ ᱚᱸᱰᱮ ᱵᱤᱨ ᱠᱚ ᱨᱮᱡᱽ ᱠᱚ ᱛᱟᱦᱮᱱ ᱮᱴᱟᱜ ᱠᱤᱪᱷᱩ ᱠᱚ ᱠᱚᱨᱟᱣ ᱞᱟᱹᱜᱤᱫ ᱛᱚ ᱚᱱᱟ ᱠᱚ ᱟᱵᱚᱨᱮᱱ ᱟᱸ ᱥᱟᱱᱛᱟᱲ ᱦᱚᱯᱚᱱ ᱠᱚ ᱟᱨᱚ ᱵᱷᱟᱞᱮ ᱚᱠᱛᱚ ᱠᱚ ᱥᱟᱯᱚᱴ ᱠᱟᱫᱟ᱾ ᱧᱮᱞ ᱟᱠᱟᱫᱟᱵᱮᱱ ᱥᱳᱥᱟᱞ ᱢᱤᱰᱤᱭᱟ ᱨᱮ ᱵᱷᱟᱭᱨᱟᱞ ᱠᱟᱫᱟ ᱠᱚ ᱢᱮᱱᱛᱮ ᱢᱤᱫ ᱠᱟᱹᱞᱤᱱ ᱛᱟᱦᱮᱸ ᱠᱟᱱᱟ ᱚᱸᱰᱮ ᱵᱷᱟᱭᱨᱟᱞ ᱵᱷᱤᱰᱭᱳ ᱟᱨᱠᱤ
ᱚᱠᱟ ᱨᱮᱱᱟᱜ?
ᱯᱩᱨᱩᱞᱤᱭᱟᱹ ᱯᱩᱨᱩᱞᱤᱭᱟᱹ ᱰᱤᱥᱴᱤᱠ ᱨᱮᱭᱟᱜ
ᱵᱟᱼᱵᱟ ᱚᱱᱟ ᱢᱟᱞᱤᱧ ᱟᱸᱡᱚᱢ ᱠᱮᱫ ᱛᱟᱵᱮᱱ ᱛᱚ ᱟᱵᱮᱱᱟᱜ ᱡᱮ ᱠᱩᱠᱞᱤ ᱴᱟᱜ ᱵᱟᱞᱤᱧ ᱟᱸᱡᱚᱢ ᱫᱟᱲᱮᱭᱟᱫᱟ ᱪᱮᱫ
ᱡᱮ ᱚᱱᱮ ᱵᱤᱨ ᱯᱚᱞᱚᱴ ᱟᱠᱚᱣᱟᱜ ᱦᱟᱥᱟ ᱠᱚ ᱨᱮᱡᱮᱫ ᱠᱚ
ᱦᱮᱸ ᱦᱮᱸ
ᱚᱱᱠᱟᱱᱟᱜ ᱵᱷᱤᱰᱭᱳ ᱠᱚᱜ ᱟᱵ ᱵᱤᱱ ᱧᱟᱢ ᱠᱟᱫᱟ ᱥᱳᱥᱟᱞ ᱢᱤᱰᱤᱭᱟ ᱠᱚᱨᱮ? ᱦᱳᱭ ᱛᱚ ᱚᱱᱟ ᱠᱚᱨᱮᱱ ᱟᱵᱚᱨᱮᱱ ᱥᱟᱱᱛᱟᱲ ᱦᱚᱯᱚᱱ ᱠᱚ ᱡᱮ ᱡᱮᱠᱚ ᱨᱩᱠᱷᱤᱭᱟᱹᱮᱫ ᱛᱟᱵᱚᱱᱟ ᱚᱱᱟ ᱞᱟᱹᱜᱤᱫ ᱛᱮ ᱟᱹᱰᱤ ᱟᱹᱰᱤ ᱥᱟᱨᱦᱟᱣ ᱟᱹᱵᱤᱱ ᱥᱮᱫ ᱠᱷᱚᱱ ᱪᱮᱫ ᱵᱤᱱ ᱢᱮᱱᱟ ᱡᱮ ᱥᱟᱨᱦᱟᱣ ᱠᱚᱣᱟᱵᱤᱱ ᱥᱮ ᱚᱠᱟᱮ ᱞᱮᱠᱟ ᱵᱤᱱ ᱢᱚᱱᱮᱭᱮᱫᱟ
ᱦᱸ ᱟᱞᱤᱧ ᱦᱚᱸ ᱟᱹᱰᱤ ᱟᱹᱰᱤ ᱩᱱᱠᱩ ᱫᱚ ᱥᱟᱨᱦᱟᱣ ᱜᱮᱞᱤᱧ ᱢᱮᱛᱟ ᱠᱚᱣᱟ ᱠᱟᱨᱚᱱ ᱟᱵᱚᱣᱟᱜ ᱡᱟᱭᱜᱟ ᱦᱟᱥᱟ ᱥᱮ ᱟᱵᱚᱣᱟᱜ ᱵᱤᱨ ᱵᱩᱨᱩ ᱟᱵᱚᱮ ᱨᱩᱠᱷᱟᱹ ᱫᱟᱲᱮᱭᱟᱜ ᱠᱟᱱᱟ ᱚᱱᱟ ᱫᱚ ᱟᱵᱚᱣᱟᱜ ᱜᱮ ᱟᱹᱰᱤ ᱢᱟᱨᱟᱝ ᱩᱯᱚᱠᱟᱨ ᱦᱳᱭᱳᱜ ᱛᱵᱚᱱᱟ ᱵᱟᱝᱠᱷᱟᱱ ᱟᱵᱚ ᱡᱩᱫᱤ ᱩᱱᱠᱩ ᱡᱩᱫᱤ ᱦᱚᱭᱛᱚ ᱚᱱᱟ ᱵᱚᱱ ᱮᱢᱟ ᱠᱚᱣᱟ ᱛᱮᱦᱧ ᱩᱱᱠᱩ ᱜᱟᱯᱟ ᱚᱸᱰᱮᱴᱮᱱ ᱯᱷᱮᱠᱴᱨᱤ ᱠᱚ ᱠᱷᱩᱞᱟᱹᱣᱟ
ᱦ
ᱚᱱᱟ ᱯᱷᱮᱠᱴᱨᱤ ᱠᱚ ᱠᱷᱩᱞᱟᱹᱣ ᱞᱮᱠᱷᱟᱱ ᱟᱨᱚ ᱟᱵᱟᱨ ᱯᱨᱚᱠᱨᱤᱤᱛ ᱫᱩᱥᱚᱱᱚᱜᱼᱟ ᱚᱱᱟ ᱠᱚᱨᱮ ᱡᱟᱦᱟᱸ ᱛᱤᱱᱟᱹᱜ ᱚᱱᱟ ᱯᱪᱤᱨ ᱚᱱᱟ ᱥᱟᱭᱤᱰ ᱟᱹᱛᱩᱳ ᱠᱚᱨᱮᱱ ᱫᱚ ᱫᱚᱢᱮ ᱪᱟᱨ ᱪᱟᱨ ᱨᱩᱣᱟᱹ ᱦᱟᱹᱥᱩ ᱧᱟᱢ ᱠᱚᱣᱟ
ᱦᱩᱸ ᱦᱩᱸ ᱟᱹᱰᱤ ᱢᱚᱸᱡᱽ ᱟᱹᱰᱤ ᱵᱮᱥ ᱵᱩᱡᱷᱟᱹᱣᱱᱟ ᱟᱹᱵᱤᱱ ᱥᱟᱶ ᱜᱟᱞᱢᱟᱨᱟᱣ ᱠᱟᱛᱮᱫ ᱟᱨ ᱠᱟᱨᱮᱭᱟᱜ ᱮᱯᱥ ᱨᱮ ᱡᱟᱦᱟᱸ ᱚᱠᱛᱚᱭ ᱮᱢᱟᱜ ᱞᱟᱝᱜ ᱛᱟᱦᱮᱸᱱ ᱨᱚᱯᱚᱲ ᱞᱟᱹᱜᱤᱫ ᱛᱮ ᱛᱮ ᱛᱚ ᱤᱱᱟᱹ ᱚᱛᱚ ᱛᱮ ᱟᱫᱚ ᱮᱛᱟᱜ ᱦᱮᱡ ᱮᱱᱟ ᱛᱚ ᱱᱤᱛ ᱵᱮᱲᱟ ᱫᱚ ᱱᱤᱝᱠᱟᱹ ᱜᱮ ᱟᱨᱦᱚᱸ ᱯᱚᱨᱮ ᱛᱮ ᱨᱚᱯᱚᱲ ᱦᱩᱭᱩᱜᱼᱟ ᱟᱨᱦᱚᱸ
ᱴᱷᱤᱠ ᱜᱮᱭᱟ ᱦᱮᱸ ᱛᱚ ᱢᱟ ᱛᱟᱦᱚᱞᱮ
ᱦ